ᱦᱮᱞᱳ ᱦᱮᱞᱳ ᱦᱮᱞᱳ
ᱦᱮᱞᱳ
ᱦᱳᱭ ᱜᱚᱢᱠᱮ ᱡᱚᱦᱟᱨ ᱜᱮ ᱜᱚᱢᱠᱮ ᱠᱟᱹᱴᱤᱡ ᱟᱵᱤᱱᱟᱜ ᱚᱱᱟ ᱯᱨᱚᱵᱞᱮᱢᱚᱜ ᱠᱟᱱ ᱛᱟᱵᱤᱱᱟ ᱵᱟᱝ ᱟᱸᱚᱢᱚᱜ ᱠᱟᱱ ᱛᱟᱵᱮᱱᱟ ᱢᱚᱡᱽ ᱫᱷᱟᱨᱟ ᱟᱵᱤᱱᱟᱜ ᱨᱚᱲ
ᱠᱟᱹᱴᱤᱡ ᱚᱱᱟ ᱛᱟᱨᱠᱚ ᱛᱟᱨᱠᱚᱜ ᱠᱟᱱᱟ
ᱤᱱᱠᱤ ᱱᱳᱭᱟᱴᱟᱜ ᱱᱮᱴᱣᱟᱨᱠ ᱦᱚᱭᱛᱚ ᱫᱤᱥᱴᱟᱵ ᱫᱟ
ᱚ ᱟᱪᱪᱷᱟ ᱟᱪᱪᱷᱟ ᱜᱚᱝᱠᱮ ᱟᱹᱞᱤᱧᱟᱜ ᱨᱚᱲ ᱢᱚᱸᱡᱽ ᱫᱷᱟᱨᱟ ᱟᱸᱚᱢᱚᱜ ᱠᱟᱱᱟ ᱥᱮ
ᱦᱳᱭ ᱜᱚᱝᱠᱮ ᱱᱟᱯᱟᱭ ᱛᱮᱜᱮ ᱟᱸᱡᱚᱢᱚᱜ ᱠᱟᱱᱟ
ᱚ ᱟᱪᱪᱷᱟ ᱟᱪᱪᱷᱟ ᱜᱚᱝᱠᱮ ᱛᱟᱦᱚᱞᱮ ᱞᱟᱹᱭᱫᱟᱞᱤᱧ ᱡᱚᱢ ᱵᱟᱲᱟ ᱦᱩᱭᱱᱟ
ᱦᱳᱭ ᱜᱚᱢᱠᱮ ᱡᱚᱢ ᱵᱟᱲᱟ ᱦᱩᱭ ᱱᱟ ᱜᱤᱛᱤᱡ ᱵᱟᱲᱟ ᱦᱩᱭ ᱠᱟᱱᱟ ᱟᱵᱤᱱ ᱜᱮᱵᱤᱱ ᱡᱚᱢ ᱵᱟᱲᱟ ᱠᱮᱫᱟ ᱵᱟᱝ
ᱦ ᱟᱹᱞᱤᱧ ᱦᱚᱸ ᱡᱚᱢ ᱵᱟᱲᱟ ᱠᱟᱛᱮᱫ ᱜᱮ ᱱᱚᱜᱼᱚᱭ ᱜᱤᱛᱤᱡ ᱵᱟᱲᱟ ᱦᱩᱭ ᱟᱠᱟᱱᱟ ᱱᱤᱛᱚᱜ ᱥᱟᱱᱟᱢ ᱦᱚᱲᱜᱮ ᱱᱚᱝᱠᱟ ᱡᱚᱢ ᱵᱟᱲᱟ ᱠᱮᱫᱼᱟ ᱞᱮ ᱢᱤ ᱥᱟᱶ ᱛᱮᱜᱮ ᱦᱮᱸ ᱱᱤᱛᱚᱜ ᱫᱚ ᱦᱟᱸᱜ ᱚᱱᱠᱟ ᱜᱛᱤᱡ ᱵᱟᱲᱟ ᱦᱩᱭ ᱟᱠᱟᱱᱟ
ᱛᱟᱦᱚᱞᱮ ᱜᱚᱝᱠᱮ ᱛᱮᱦᱮᱧ ᱫᱚ ᱦᱳᱭ ᱞᱮᱵᱤᱱ
ᱛᱮᱦᱮᱧ ᱫᱚ ᱩᱛᱩ ᱞᱮᱼᱟ ᱞᱮ ᱵᱤᱞᱤ ᱵᱤᱞᱤ ᱟᱨ ᱟᱞᱩ ᱟᱞᱩ ᱥᱤᱯᱤ ᱟᱨ ᱫᱟᱹᱞ
ᱦᱳᱭ ᱵᱤᱞᱤ ᱡᱚᱢ ᱠᱚ ᱱᱤᱛ ᱫᱚᱨᱠᱟᱨ ᱠᱟᱱ ᱜᱮᱭᱟ ᱟᱵᱚ ᱦᱚᱲᱢᱚ ᱞᱟᱹᱜᱤᱫ ᱛᱮ ᱟᱹᱰᱤ ᱵᱷᱟᱹᱜᱤ ᱠᱟᱹᱢᱤᱭᱟᱹ
ᱦᱳᱭ ᱦᱳᱭ ᱦᱳᱭ ᱚᱱᱟᱫᱚ ᱡᱚᱢ ᱞᱟᱹᱠᱛᱤ ᱠᱟᱱ ᱜᱮᱭᱟ
ᱦᱮᱸ
ᱦᱳᱭ ᱟᱫᱚ ᱛᱟ ᱵᱚᱞᱛᱮ ᱦᱟᱸ ᱱᱚᱝᱠᱟ ᱥᱚᱵᱽ ᱫᱤᱱ ᱫᱚ ᱵᱟᱝ ᱵᱷᱟᱜᱮᱭᱟ
ᱦᱳᱭ ᱦᱳᱭ ᱵᱤᱥᱤ ᱡᱚᱢ ᱞᱮᱠᱷᱟᱱ ᱦᱚᱸ ᱚᱥᱩᱵᱤᱫᱟ ᱦᱩᱭᱩᱜ ᱜᱮᱭᱟ ᱱᱚᱝᱠᱟ ᱵᱤᱥ
ᱦᱳᱭ ᱦᱳᱭ ᱦᱳᱭ ᱛᱟᱦᱚᱞᱮ ᱜᱚᱝᱠᱮ ᱟᱯᱮ ᱫᱚ ᱪᱮᱫ ᱯᱮ ᱩᱛᱩ ᱞᱮᱫ ᱞᱮᱫᱼᱟ ᱛᱮᱦᱮᱧ ᱫᱚ
ᱛᱮᱦᱮᱧ ᱛᱟᱞᱮᱭᱟ ᱟᱫᱚ ᱚᱸᱰᱮ ᱠᱷᱚᱱᱜᱮ ᱥᱩᱠᱨᱤ ᱡᱤᱞ ᱟᱹᱜᱩ ᱞᱮᱫᱟ ᱚᱱᱟᱜ ᱞᱮ ᱡᱚᱢ ᱠᱟᱫᱟ
ᱚ ᱟᱪᱪᱷᱟ ᱟᱪᱪᱷᱟ ᱦᱳᱭ ᱥᱩᱠᱨᱤ ᱡᱮᱞ ᱫᱚ ᱟᱵᱚ ᱥᱟᱱᱛᱟᱲᱟᱜ ᱱᱚᱣᱟ ᱤᱭᱟᱹ ᱢᱤᱫᱴᱟᱝ ᱤᱭᱟᱹ ᱠᱟᱱᱟ
ᱦᱳᱭ ᱜᱚᱢᱠᱮ
ᱦᱳᱭ ᱦᱳᱭ
ᱚ ᱟᱪᱪᱷᱟ ᱟᱪᱪᱷᱟ ᱱᱟᱯᱟᱭ ᱠᱟᱛᱷᱟ ᱜᱚᱝᱠᱮ ᱞᱟᱹᱭ ᱟᱹᱞᱤᱧ ᱦᱳᱭ ᱞᱮᱵᱤᱱ
ᱛᱮᱞᱟᱝ ᱜᱚᱞᱯᱚ ᱟᱵᱤᱱ ᱴᱷᱮᱱ ᱡᱟᱦᱟᱸ ᱫᱤᱥᱟᱹ ᱠᱚ ᱚᱱᱠᱟ ᱢᱮᱱᱟᱜ ᱫᱚ ᱞᱟᱹᱭ ᱵᱤᱱ
ᱱᱚᱝᱠᱟ ᱱᱚᱣᱟ ᱪᱟᱥ ᱨᱚᱦᱚᱭ ᱵᱟᱨᱮ ᱛᱮᱜᱮ ᱛᱟᱯᱚᱨᱮ ᱦᱟᱸᱜ ᱱᱚᱜᱼᱚᱭ ᱤᱭᱟᱹ ᱠᱚ ᱦᱟᱸᱜ ᱦᱤᱱᱟᱹ ᱱᱤᱭᱟᱹ ᱪᱟᱥ ᱵᱟᱨᱮ ᱛᱮᱜᱮ ᱟᱨᱠᱤ
ᱥᱮ ᱪᱮᱫ
ᱦᱳᱭ ᱦᱳᱭ
ᱛᱟᱦᱚᱞᱮ ᱜᱚᱝᱠᱮ ᱪᱟᱥ ᱫᱚ ᱛᱤᱱᱟᱹᱜ ᱡᱷᱟᱹᱞ ᱠᱮᱭᱟ ᱯᱮ ᱨᱚᱦᱚᱭ ᱠᱚᱫᱚ
ᱦᱳᱭ ᱜᱚᱢᱠᱮ ᱪᱟᱥ ᱠᱚᱞᱮ ᱫᱷᱩᱨᱟᱣ ᱠᱟᱱ ᱜᱮᱭᱟ ᱵᱟᱨᱯᱮ ᱫᱤᱱ ᱫᱚᱢᱮ ᱫᱟᱜ ᱟᱜ ᱞᱮᱭᱟ ᱛᱚ
ᱚ ᱟᱪᱪᱷᱟ ᱟᱪᱪᱷᱟ
ᱡᱚᱛᱷᱚ ᱜᱮ ᱦᱩᱭ ᱟᱠᱟᱱᱟ᱾ ᱡᱟ ᱦᱩᱰᱤᱧ ᱦᱩᱰᱤᱧ ᱚᱲᱟᱜ ᱨᱮ ᱴᱚᱯᱨᱟ ᱠᱚ
ᱦᱳᱭ
ᱥᱤ ᱵᱟᱝ ᱜᱟᱱᱚᱜ ᱠᱟᱱᱟ ᱛᱚ
ᱦᱳᱭ ᱦᱳᱭ ᱦᱳᱭ
ᱟᱫᱚ ᱚᱱᱟᱜᱮ ᱛᱤᱥᱟᱜ ᱱᱟᱦᱮᱞ ᱠᱚ ᱧᱟᱢᱚᱜ ᱠᱟᱱᱟ ᱦᱟᱸᱜ
ᱦᱳᱭ ᱦᱳᱭ ᱡᱚᱛᱚ ᱡᱟᱭᱜᱟ ᱨᱮᱫᱚ ᱱᱚᱝᱠᱟ ᱴᱮᱠᱴᱟᱨ ᱠᱚᱫᱚ ᱵᱟᱭ ᱵᱚᱞᱚᱜᱼᱟ ᱥᱮ
ᱦᱳᱭ ᱦᱮᱸ
ᱦᱳᱭ ᱠᱟᱹᱴᱤᱡ ᱦᱚᱸ ᱱᱚᱝᱠᱟ ᱱᱟᱦᱮᱞ ᱠᱚᱫᱚ ᱫᱚᱨᱠᱟᱨᱚᱜ ᱠᱟᱱ ᱜᱮᱭᱟ
ᱦᱮᱸ
ᱦᱳᱭ ᱟᱨ ᱱᱮᱛᱟᱨ ᱢᱟ ᱡᱟᱹᱥᱛᱤ ᱧᱮᱞᱚᱜ ᱠᱟᱱᱟ ᱱᱚᱝᱠᱟ ᱴᱮᱠᱴᱟᱨ ᱛᱮ ᱜᱮ ᱠᱚ ᱥᱤᱭ ᱫᱟ ᱠᱚ ᱥᱟᱱᱟᱢ ᱦᱚᱲ ᱜᱮ
ᱜᱚᱢᱠᱮ ᱱᱮᱛᱟᱨ ᱱᱟᱦᱮᱞ ᱠᱚ ᱠᱟᱨ ᱧᱟᱢᱚᱜ ᱠᱟᱱᱟ ᱥᱮ ᱚᱠᱛᱚ ᱠᱚᱨᱮ
ᱦᱳᱭ ᱦᱳᱭ ᱟᱭᱢᱟ ᱴᱚᱴᱷᱟ ᱠᱚᱨᱮ ᱧᱮᱞ ᱮᱫᱟᱞᱤᱧ ᱱᱚᱝᱠᱟ ᱡᱟᱹᱥᱛᱤ ᱱᱚᱝᱠᱟ ᱱᱟᱦᱮᱞ ᱫᱚ ᱵᱟᱝ ᱜᱮ ᱧᱮᱞᱚᱜ ᱠᱟᱱᱟ ᱱᱚᱝᱠᱟ ᱴᱮᱠᱴᱟᱨ ᱠᱚᱜᱮ ᱦᱟᱸᱜ ᱡᱟᱹᱥᱛᱤ ᱥᱤ ᱫᱟᱠᱚ ᱴᱮᱠᱴᱟᱨ
ᱳ ᱟᱪᱪᱷᱟ ᱟᱪᱪᱷᱟ
ᱚᱱᱟ ᱯᱮ ᱪᱟᱠᱟ ᱚᱱᱟ ᱯᱮ ᱪᱟᱠᱟ ᱪᱟᱠᱴᱟᱨ ᱠᱚᱛᱮ ᱦᱚ ᱞᱮ ᱥᱤ ᱵᱟᱲᱟᱭᱮᱫᱟ ᱫᱚᱢᱮ ᱜᱮ ᱟᱞᱮᱠ ᱠᱚᱨᱮ ᱫᱚ
ᱚ ᱟᱪᱪᱷᱟ ᱟᱪᱪᱷᱟ ᱟᱪᱪᱷᱟ ᱜᱚᱝᱠᱮ ᱚᱱᱟ ᱫᱚ ᱦᱟᱸᱜ ᱪᱮᱫ ᱠᱚ ᱢᱮᱛᱟᱜ ᱠᱟᱱᱟ ᱦᱟᱜ
ᱜᱚᱝᱠᱮ ᱚᱱᱟ ᱫᱚ ᱫᱤᱠᱩ ᱫᱚ ᱨᱩᱴᱟᱨ ᱠᱚ ᱢᱮᱛᱟᱜ ᱠᱟᱱᱟ ᱦᱟᱜ
ᱚ ᱟᱪᱪᱷᱟ ᱟᱪᱪᱷᱟ
ᱦᱩᱭ ᱡᱟᱦᱟ ᱫᱚᱠᱚ ᱞᱟᱭ ᱦᱮᱱᱴᱟᱠᱴᱟᱨ ᱵᱟᱝ ᱠᱚ ᱢᱮᱛᱟᱜ-ᱟ
ᱦᱳᱭ ᱦᱳᱭ ᱟᱫᱚᱜᱚᱢᱠᱮ ᱚᱱᱟ ᱫᱚ ᱟᱯᱮ ᱥᱮᱱ ᱢᱮᱱᱟᱜ ᱜᱮᱭᱟ ᱥᱮ ᱪᱮᱫ
ᱦᱳᱭ ᱜᱚᱝᱠᱮ ᱱᱮᱛᱟᱨ ᱦᱚ ᱠᱚᱢ ᱠᱟᱜ ᱛᱮᱜᱮ ᱧᱟᱢᱚᱜ ᱠᱟᱱᱟ ᱦᱟᱛᱟᱣ ᱵᱟᱲᱟᱫᱟ ᱠᱚ
ᱚᱻ ᱟᱪᱪᱷᱟ ᱟᱪᱪᱷᱟ ᱟᱨ ᱱᱚᱝᱠᱟ ᱱᱟᱦᱮᱞ ᱠᱚ ᱛᱮᱫᱚ ᱵᱟᱯᱮ ᱥᱤ ᱜᱮᱭᱟ ᱟᱯᱮ ᱫᱚ
ᱦᱩᱸ
ᱟᱯᱮ ᱥᱮᱫ ᱫᱚ ᱛᱟᱦᱮᱞᱮ ᱴᱟᱠᱴᱟᱨ ᱛᱮᱯᱮ ᱥᱤ ᱵᱟᱲᱟᱭ ᱫᱟ ᱥᱮ ᱵᱟᱝ
ᱜᱚᱢᱠᱮ ᱵᱟᱝ ᱟᱸᱡᱚᱢᱚᱜ ᱠᱟᱱ ᱛᱟᱵᱮᱱᱟ ᱢᱚᱡᱽ ᱫᱷᱟᱨᱟ
ᱜᱚᱝᱠᱮ ᱚᱱᱛᱮ ᱟᱯᱮ ᱥᱮᱫ ᱫᱚ ᱪᱮᱫ ᱛᱮᱯᱮ ᱥᱤ ᱜᱮᱭᱟ ᱵᱤᱥᱤ ᱫᱚ
ᱟᱞᱮ ᱥᱮᱫ ᱫᱚ ᱱᱚᱝᱠᱟ ᱴᱮᱨᱟᱠᱴᱟᱨ ᱠᱚᱫᱚ ᱵᱟᱝᱜᱮ ᱩᱱᱟᱹᱜ ᱫᱚ ᱦᱟᱸᱜ ᱟᱞᱮ ᱥᱮᱫ ᱫᱚ ᱱᱚᱝᱠᱟ ᱱᱟᱦᱮᱞ ᱛᱮ ᱡᱟᱥᱛᱤ ᱠᱚ ᱥᱮᱭᱟ
ᱟᱞᱮ ᱥᱮᱱ ᱫᱚ ᱱᱚᱝᱠᱟ ᱟᱞᱮ ᱨᱮᱱ ᱫᱚ ᱱᱚᱝᱠᱟ ᱞᱟᱹᱴᱩ ᱞᱟᱹᱴᱩ ᱰᱟᱝᱨᱟ ᱠᱚ ᱢᱮᱱᱟᱜ ᱠᱚᱣᱟ ᱚ ᱚᱱᱟ ᱛᱮᱜᱮ ᱱᱟᱦᱮᱞ ᱛᱮᱜᱮ ᱟᱨ ᱱᱚᱝᱠᱟ ᱴᱮᱠᱴᱟᱨ ᱠᱚᱛᱮᱢᱟ ᱱᱚᱝᱠᱟ ᱠᱟᱹᱣᱰᱤ ᱠᱚ ᱞᱟᱜᱟᱜᱼᱟ ᱥᱮ
ᱦᱳᱭ
ᱦᱳᱭ ᱟᱨ ᱱᱚᱝᱠᱟ ᱟᱵᱚ ᱥᱟᱱᱛᱟᱲ ᱦᱚᱲ ᱫᱚ ᱠᱟᱣᱰᱤ ᱚᱠᱟ ᱨᱮᱵᱤᱱ ᱧᱟᱢᱟ ᱩᱱᱟᱜ ᱫᱚ
ᱦᱳᱭ ᱜᱚᱢᱠᱮ
ᱦᱳᱭ ᱦᱳᱭ ᱱᱮᱛᱟᱨ ᱢᱟ ᱫᱚᱢᱮ ᱠᱟᱹᱣᱰᱤ ᱠᱚ ᱦᱟᱛᱟᱣ ᱮᱫ-ᱟ ᱴᱟᱠᱴᱟᱨ ᱛᱮᱦᱚ
ᱜᱚᱢᱠᱮ
ᱦᱳᱭ ᱟᱨ ᱱᱮᱛᱟᱨ ᱫᱚ ᱦᱟᱸᱜ ᱚᱠᱛᱚ ᱨᱮᱦᱚᱸ ᱵᱟᱵᱮᱱ ᱧᱟᱢᱟ ᱴᱮᱠᱴᱟᱨ ᱚᱥᱚᱢᱚᱭ ᱨᱮ ᱦᱟᱱᱤ ᱱᱩᱭ ᱫᱚᱢᱮ ᱠᱚ ᱤᱭᱟᱹ ᱪᱚᱭᱫᱟᱭ ᱥᱮ ᱥᱤ ᱦᱪᱚᱭᱫᱟ ᱠᱚ᱾
ᱦᱮᱸ,
ᱦᱩᱸ᱾
ᱦᱩᱭ ᱜᱚᱝᱠᱮ ᱱᱤᱛᱚᱜ ᱢᱟ ᱠᱷᱮᱛ ᱠᱚᱨᱮ ᱜᱮ ᱫᱟᱜ ᱠᱚ ᱢᱟ ᱦᱩᱭ ᱠᱟᱱ ᱜᱮᱭᱟ ᱥᱮ᱾
ᱦᱳᱭ ᱦᱳᱭ ᱾ ᱟᱞᱮ ᱥᱮᱱ ᱫᱚ ᱱᱚᱩᱠᱟ ᱱᱟᱦᱮᱞ ᱛᱮ ᱜᱮ ᱟᱞᱮ ᱫᱚ ᱱᱚᱦᱟᱜ᱾
ᱜᱚᱝᱠᱮ ᱛᱟᱦᱞᱮ
ᱦᱳᱭ ᱦᱳᱭ ᱞᱟᱹᱭ ᱵᱤᱱ
ᱜᱚᱝᱠᱮ ᱟᱵᱤᱱ ᱫᱚ ᱥᱤ ᱠᱚᱫᱚ ᱵᱤᱱ ᱪᱟᱞᱟᱣ ᱵᱟᱲᱟ ᱠᱟᱱ ᱜᱮᱭᱟ?
ᱦᱳᱭ ᱦᱳᱭ ᱪᱟᱞᱟᱣ ᱵᱟᱲᱟᱣ ᱠᱟᱱᱟᱞᱤᱧ ᱾ ᱟᱹᱞᱤᱧ ᱜᱮᱞᱤᱧ ᱱᱚᱝᱠᱟ ᱡᱟᱹᱥᱛᱤ ᱠᱟᱭ ᱛᱮ ᱦᱟᱸᱜ ᱞᱤᱧ ᱥᱤ ᱵᱟᱲᱟᱭᱟ ᱟᱹᱞᱤᱧ ᱫᱚ᱾
ᱦᱩᱸ ᱾
ᱵᱟᱵᱟ ᱫᱚ ᱦᱟᱸᱜ ᱱᱚᱝᱠᱟ ᱠᱟᱹᱴᱤᱡ ᱵᱟᱭᱮᱥ ᱧᱚᱜ ᱟᱠᱟᱱᱟ ᱟᱫᱚ ᱟᱹᱞᱤᱧ ᱜᱤᱞᱤᱧ, ᱥᱤ ᱵᱟᱲᱟᱭ ᱫᱟ ᱱᱤᱛᱚᱜ ᱫᱚ ᱦᱟᱸᱜ ᱾
ᱦᱳᱭ ᱦᱳᱭ ᱚᱲᱟᱜ ᱠᱚ ᱱᱤᱦᱟᱹᱛ ᱪᱟᱥ ᱠᱚᱫᱚ ᱧᱮᱞ ᱫᱚᱨᱠᱟᱨ ᱠᱟᱱ ᱜᱮᱭᱟ ᱤᱱᱟᱹ ᱠᱷᱟᱱ ᱦᱟᱯᱮᱱ ᱫᱤᱱ ᱵᱟᱹᱦᱩ ᱠᱚᱵᱚ ᱟᱹᱜᱩ ᱞᱮᱠᱚ ᱠᱷᱟᱱ ᱟᱵᱚᱛᱮ ᱤᱱᱟᱠᱷᱟᱱ ᱥᱚᱝᱥᱟᱨ ᱫᱟᱲᱮᱭᱟᱜᱼᱟ ᱵᱚᱱ᱾
ᱦᱳᱭ ᱦᱳᱭ ᱚᱱᱟ ᱠᱚᱫᱚ ᱪᱮᱫ ᱞᱟᱹᱠᱛᱤᱜ ᱠᱟᱱ ᱜᱮᱭᱟ ᱥᱮ ᱾ ᱦᱟᱯᱮᱱ ᱫᱤᱱ ᱨᱮ ᱱᱚᱣᱟ ᱠᱚ ᱡᱩᱫᱤ ᱦᱳᱭ ᱦᱳᱭ ᱾
ᱚᱞ ᱯᱟᱲᱦᱟᱣ ᱠᱟᱛᱮᱫ ᱪᱟᱹᱠᱨᱤ ᱠᱚᱢᱟ ᱱᱮᱛᱟᱨ ᱢᱟ ᱵᱟᱝ ᱧᱟᱢᱚᱜ ᱧᱟᱢᱚᱜ ᱠᱟᱱᱟ ᱥᱮ ᱾ ᱡᱟᱜᱮ ᱮᱱᱮᱠᱷᱟᱱ, ᱱᱤᱱᱝᱠᱟᱹ ᱪᱟᱥᱵᱟᱥ ᱠᱟᱛᱮᱜ ᱜᱮ ᱟᱵᱚ ᱟᱥᱩᱞᱚᱜ ᱫᱚ ᱞᱟᱜᱟᱣ ᱵᱚᱱ ᱜᱮᱭᱟ ᱥᱮ ᱞᱟᱡ ᱨᱮᱸᱜᱮᱡ
ᱦᱳᱭ ᱦᱳᱭ᱾ ᱟᱨ ᱚᱱᱟ ᱫᱚ ᱦᱟᱸᱜ ᱵᱟᱵᱤᱱ ᱞᱟᱹᱭ ᱠᱮᱭᱟ ᱡᱮ ᱪᱟᱹᱠᱨᱤ ᱫᱚᱞᱤᱧ ᱧᱟᱢ ᱜᱮᱭᱟ ᱦᱮᱸ ᱥᱮ ᱵᱟᱝ ᱾
ᱦᱳᱭ ᱟᱨ ᱡᱫᱤ ᱚᱱᱟ ᱟᱥᱟ ᱛᱮᱵᱮᱱ ᱛᱟᱦᱮᱸ ᱠᱚᱜᱼᱟ᱾ ᱟᱨ ᱱᱚᱛᱮ ᱟᱹᱵᱤᱱ ᱫᱚ ᱦᱟᱸᱜ ᱠᱟᱹᱢᱤ ᱠᱚᱫᱚ ᱵᱟᱵᱤᱱ ᱵᱟᱲᱟᱭᱟ᱾
ᱛᱟᱭᱱᱚᱢ ᱛᱮ ᱱᱚᱝᱠᱟ ᱡᱟᱞᱟ ᱥᱮ ᱢᱩᱥᱠᱤᱞ ᱨᱮᱵᱮᱱ ᱯᱟᱲᱟᱜ-ᱟ ᱥᱮ᱾
ᱦᱳᱭ ᱜᱚᱝᱠᱮ ᱵᱟᱹᱞᱤᱧ ᱠᱟᱹᱢᱤ ᱫᱟᱲᱮᱭᱟᱜ ᱛᱮ ᱱᱚᱛᱮ ᱦᱟᱸᱜ ᱵᱟᱹᱦᱩ ᱠᱚ ᱵᱟᱹᱵᱤᱱ ᱠᱷᱟᱱ ᱵᱟ ᱜᱳᱵᱤᱱᱫᱚ
ᱦᱳᱭ ᱦᱳᱭ ᱾
ᱚᱱᱠᱟᱹᱛᱮ ᱦᱮᱱᱟᱜ ᱟᱯᱮ ᱥᱮᱫ ᱫᱚ ᱴᱮᱠᱴᱟᱨ ᱫᱚ ᱛᱤᱱᱟᱹᱜ ᱠᱟ ᱦᱟᱛᱟᱣ ᱜᱮᱭᱟ?
ᱦᱟᱛᱟᱣ ᱜᱮᱠᱚ ᱰᱷᱮᱨ ᱜᱮ ᱟᱞᱮ ᱥᱮᱱ ᱫᱚ ᱾ ᱟᱫᱚ ᱩᱱᱟᱹᱜ ᱫᱚ ᱟᱞᱮ ᱫᱚ ᱚᱱᱠᱟ ᱴᱟᱠᱴᱟᱨ ᱛᱮᱫᱚ ᱵᱟᱞᱮ ᱥᱤ ᱵᱟᱲᱟ ᱦᱚᱪᱚ ᱠᱟᱫᱟ ᱛᱚ, ᱟᱫᱚ ᱩᱱᱟᱹᱜ ᱫᱚ ᱦᱟᱸᱜ ᱵᱟᱞᱤᱧ ᱞᱟᱹᱭ ᱠᱮᱭᱟ᱾
ᱦᱳᱭ ᱟᱸᱡᱚᱢ ᱠᱟᱜ-ᱟ ᱞᱤᱧ ᱱᱚᱝᱠᱟᱼᱼ ᱪᱮᱫ ᱞᱮᱠᱟ ᱚᱱᱟ ᱢᱤᱫ ᱵᱤᱜᱷᱟᱹ ᱨᱮ ᱚᱝᱠᱟ ᱦᱟᱡᱟᱨ ᱵᱟᱨᱚᱥᱚ ᱛᱚ ᱦᱟᱛᱟᱣ ᱜᱮᱭᱟ ᱠᱚ ᱾
ᱦᱳᱭ ᱜᱚᱝᱠᱮ ᱟᱞᱮᱥᱮᱫ ᱢᱟ ᱜᱷᱚᱱᱴᱟ ᱨᱮᱢᱟ ᱦᱟᱛᱟᱣᱟ ᱜᱚᱱᱴᱟ ᱨᱮ ᱵᱟᱨᱚᱥᱚ ᱠᱟᱛᱮᱫ ᱠᱚ ᱦᱟᱛᱟᱣᱟ ᱟᱞᱮ ᱥᱮᱫ ᱫᱚ ᱾
ᱚ ᱟᱪᱪᱷᱟ ᱜᱷᱚᱱᱴᱟ ᱨᱮ
ᱚ ᱟᱪᱪᱷᱟ ᱟᱪᱪᱷᱟ ᱦᱳᱭ ᱟᱫᱚ ᱚᱱᱠᱟ ᱜᱮ ᱦᱟᱸᱜ ᱞᱟᱜᱟᱜᱼᱟ ᱦᱮᱸ ᱥᱮ ᱵᱟᱝ᱾
ᱦᱳᱭ᱾
ᱦᱮᱸ ᱟᱫᱚ ᱚᱱᱠᱟ ᱫᱚ ᱦᱜ ᱵᱟᱝ ᱠᱚ ᱥᱤ ᱠᱟᱜ ᱠᱟᱱᱟ ᱥᱮ ᱡᱟᱦᱟᱸ ᱞᱮᱠᱟ ᱞᱚᱥᱚᱫ ᱨᱮ ᱫᱟᱜ ᱵᱟᱝ ᱜᱩᱡᱩᱜ ᱠᱟᱱᱟ
ᱦᱳᱭ ᱜᱠᱮ ᱱᱮᱛᱟᱨ ᱫᱚ ᱮᱥᱴᱟ ᱴᱟᱭᱳᱢ ᱨᱫᱚ ᱪᱮᱛᱟᱱ ᱪᱮᱛᱟᱱ ᱠᱚ ᱥᱤ ᱠᱟᱜ ᱠᱟᱱᱟ
ᱦᱳᱭ ᱦᱳᱭ ᱦᱳᱭ
ᱟᱵᱮ ᱡᱟᱦᱟᱸ ᱰᱮᱞ ᱛᱮ ᱵ ᱥᱤᱭᱟ ᱥᱮ ᱚᱱᱟ ᱠᱷᱟᱱ ᱫᱚ ᱪᱮᱛ ᱨᱮᱱᱟᱜ ᱞᱟᱛᱟᱨᱚᱜᱼᱟ ᱞᱟᱛᱟᱨᱚ-ᱜ ᱪᱮᱛᱟᱱ ᱵᱩᱡ ᱢᱮ
ᱦᱳᱭ ᱦᱳᱭ ᱦᱳᱭ ᱟᱪᱪᱷᱟ ᱛᱟᱦᱚᱞᱮ ᱜᱚᱝᱠᱮ ᱱᱚᱝᱠᱟ ᱦᱩᱲᱩ ᱠᱚ ᱵᱟᱫ ᱠᱟᱛᱮ ᱫᱚ ᱚᱝᱠᱟ ᱟᱯᱮ ᱥᱮᱱ ᱫᱚ ᱪᱮᱫ ᱠᱚ ᱚᱱᱠᱟ ᱥᱚᱵᱡᱤ ᱠᱚ ᱪᱟᱥ ᱦᱩᱭᱩᱜ ᱜᱮ ᱭᱟ
ᱦᱳᱭ ᱜᱚᱝᱠᱮ ᱟᱞᱮᱥᱮᱫ ᱫᱚ ᱚᱝᱠᱟ ᱚᱝᱠᱟ ᱵᱮᱵᱚᱥᱛᱟ ᱠᱚᱫᱚ ᱵᱟᱹᱱᱩᱜ ᱛᱟᱞᱮᱭᱟ ᱛᱚ ᱟᱫᱚ ᱚᱱᱟ ᱡᱟᱦᱟᱸ ᱥᱮᱨᱢᱟ ᱡᱟᱹᱲᱤ ᱜᱮ ᱾ ᱟᱫᱚ ᱪᱟᱥ ᱵᱟᱟᱥ ᱵᱟᱲᱞ ᱵᱟᱲᱟᱭ ᱜᱮᱭᱟ ᱢᱟᱡᱮ ᱢᱚᱫᱫᱮ ᱟᱨ ᱵᱟᱠᱷᱟᱱ ᱵ ᱥᱮ ᱚᱱᱠᱟ ᱠᱚᱱᱰᱦᱟ ᱠᱚ ᱢᱟᱞᱦᱟᱱ ᱠᱚ ᱮᱢᱱᱤ
ᱟᱪᱪᱷᱟ ᱟᱪᱪᱷᱟ ᱛᱟᱦᱚᱞᱮ ᱟᱯᱮ ᱫᱚ ᱵᱟᱯᱮ ᱪᱟᱥ ᱵᱟᱲᱟ ᱜᱮᱭᱟ ᱚᱱᱠᱟ ᱚᱲᱟᱜ ᱡᱚᱢ ᱞᱟᱹᱜᱤᱫ
ᱦᱳᱭ ᱜᱚᱝᱠᱮ ᱚᱲᱟᱜ ᱫᱟᱲᱮ ᱜᱮᱞᱮ ᱪᱟᱥ ᱜᱤᱭᱟ
ᱟᱪᱪᱷᱟ ᱱᱚᱝᱠᱟ ᱟᱠᱷᱨᱤᱧ ᱞᱟᱹᱜᱤᱫ ᱫᱚ ᱵᱟᱝ ᱥᱮ ᱪᱮᱫ
ᱞᱟᱛᱟᱨ ᱵᱟᱞᱮ ᱪᱟᱥ ᱜᱮᱭᱟ ᱚᱱᱠᱟ ᱫᱚ
ᱟᱪᱪᱷᱟ ᱟᱪᱪᱷᱟ
ᱜᱚᱝᱠᱮ ᱟᱯᱮ ᱥᱮᱫ ᱫᱚ ᱠᱚ ᱪᱟᱥ ᱜᱤᱭᱟ
ᱦᱮᱸ
ᱩᱠᱫᱤᱧ ᱟᱯᱮᱥᱮᱫ ᱫᱚ ᱚᱱᱠᱟ ᱩᱛᱩ ᱠᱚᱫ ᱯᱮ ᱪᱟᱥ ᱥᱮ ᱦᱟᱴ ᱠᱷᱚᱱ ᱯᱮ ᱦᱟᱛᱟᱣ ᱟᱹᱜᱩᱭᱟ ᱜᱭᱟ
ᱵᱟ ᱵᱟ ᱟᱞᱮ ᱫᱚ ᱦᱟᱴ ᱠᱚᱯᱮ ᱫᱚ ᱵᱟᱞᱮ ᱦᱟᱛᱟᱣ ᱟᱹᱜᱩᱭᱟ ᱟᱞᱮᱚᱱ ᱞᱟᱹᱴᱩ ᱧᱚᱜ ᱪᱟᱹᱥᱤ ᱠᱟᱱᱟᱞᱮ ᱦᱟᱸᱜ ᱟᱞᱮ ᱫᱚ
ᱦᱳᱭ
ᱚᱱᱠᱟ ᱟᱭᱢᱟ ᱥᱚᱵᱽᱡᱤ ᱜᱮᱞᱮ ᱡᱟᱦᱟᱸ ᱛᱤᱱᱟᱹᱜ ᱚᱱᱠᱟ ᱥᱤᱡᱤᱱ ᱥᱤᱡᱤᱱ ᱠᱚ ᱨᱮ ᱦᱩᱭᱩᱜ ᱜᱮᱭᱟ ᱥᱚᱵᱡᱤ ᱠᱚ ᱥᱟᱱᱟᱢᱟ ᱥᱩ ᱥᱡᱤ ᱜᱮᱞᱮ ᱨᱚᱦᱚᱭᱟ ᱟᱞᱮ ᱱᱚᱝᱠᱟ ᱯᱟᱹᱭᱠᱟᱹᱨ ᱥᱮ ᱦᱟᱴ ᱠᱚᱨᱮ ᱦᱚᱸ ᱟᱠᱷᱨᱤᱧ ᱜᱮᱭᱟᱞᱮ ᱟᱞᱮ ᱦᱚᱸ
ᱱᱤᱦᱟᱹᱛᱤ ᱱᱮᱛᱟᱨ ᱢᱟ ᱥᱚᱵᱡᱤ ᱟᱠᱷᱨᱤᱧ ᱠᱟᱛᱮᱜ ᱦᱚᱸ ᱟᱭᱢᱟ ᱠᱟᱨᱤᱡ ᱟᱡᱟᱜ ᱠᱟᱱᱟ ᱥᱮ
ᱦᱳᱭ ᱦᱳᱭ ᱦᱳᱭ ᱟᱨ ᱮᱢᱱᱤ ᱛᱤᱢᱱᱤ ᱢᱟ ᱛᱟᱦᱮᱱ ᱠᱟᱱ ᱜᱮᱛᱟ ᱵᱮᱱᱟ ᱥᱚᱵᱡᱤ ᱠᱚ ᱫᱚ ᱵᱟᱝ ᱦᱩᱸ
ᱜᱚᱢᱠᱮ ᱚᱱᱛᱮ ᱨᱮ ᱦᱟᱴ ᱠᱚ ᱫᱚ ᱛᱤᱱᱟᱹᱜ ᱥᱟᱜᱤᱧ ᱪᱟᱞᱟᱜ ᱞᱟᱜᱟᱣ ᱟᱯᱮᱭᱟ ᱥᱩᱨ ᱠᱚᱨᱮ ᱜᱮ ᱢᱮᱱᱟᱜ ᱛᱯᱮᱭᱟ ᱥᱮ ᱥᱟᱺᱜᱤᱧ ᱧᱚᱜ ᱪᱟᱞᱟᱜ ᱞᱟᱜᱟᱣ ᱯᱮᱭᱟ
ᱦᱳᱭ ᱦᱳᱭ ᱥᱩᱨ ᱥᱩᱯᱩᱨ ᱨᱮ ᱜᱮ ᱢᱮᱱᱟᱜᱼᱟ ᱟᱞᱮ ᱫᱚ ᱱᱚᱣᱟ ᱠᱚ ᱨᱮ ᱫᱚ ᱯᱨᱚᱛᱤ ᱵᱟᱨ ᱜᱮ ᱚᱱᱠᱟ ᱦᱩᱭᱩᱜᱼᱟ ᱦᱟᱴ
ᱦᱮ
ᱦᱟᱱᱟ ᱱᱚᱣᱟ ᱢᱤᱫᱴᱟᱝ ᱢᱳᱲ ᱠᱚ ᱢᱮᱱᱟᱜ ᱛᱟᱞᱮᱭᱟ
ᱦᱳᱭ
ᱚᱱᱟ ᱠᱚᱨᱮ ᱜᱮ ᱦᱩᱭᱩᱜᱼᱟ ᱦᱟᱴ ᱠᱚ ᱚᱱᱠᱟ ᱟᱭᱢᱟ ᱚᱱᱠᱟ ᱦᱟᱱᱟ ᱱᱚᱶᱟ ᱴᱚᱞᱟ ᱠᱚᱨᱮᱱ ᱟᱹᱛᱩᱳ ᱠᱚᱨᱮᱱ ᱠᱚ ᱟᱹᱜᱩᱭᱟ
ᱦᱳᱭ
ᱥᱟᱸᱜᱮ ᱧᱚᱜ ᱚᱱᱠᱟ ᱥᱚᱵᱡᱤ ᱠᱚ ᱦᱱᱟᱹ ᱱᱤᱭᱟᱹ ᱢᱟᱱᱮ ᱚᱱᱠᱟ
ᱜᱚᱝᱠᱮ ᱦᱟᱴ ᱠᱚ ᱫᱚ ᱚᱱᱠᱟ ᱥᱚᱯᱛᱟ ᱦᱚᱹ ᱨᱮ ᱰᱮᱞᱤ ᱜᱮ ᱦᱩᱭᱩᱜ ᱛᱚᱯᱮ ᱜᱮᱭᱟ ᱥᱮ ᱚᱱᱠᱟ ᱥᱮ ᱚᱱᱠᱟ ᱢᱤᱫ ᱵᱟᱨ ᱫᱤᱱ ᱪᱷᱟᱲ ᱪᱷᱟᱲ ᱛᱮ
ᱰᱮᱞᱤᱜ ᱜᱮ ᱯᱨᱚᱛᱤ ᱵᱟᱨ ᱞᱮᱠᱟ ᱜᱮ ᱢᱟᱱᱮ ᱡᱟᱦᱟᱸ ᱛᱤᱱᱟᱹᱜ ᱟᱵᱚᱣᱟᱜ ᱵᱟᱨ ᱢᱮᱱᱟᱜᱼᱟ ᱟᱨᱠᱤ
ᱦᱳᱭ
ᱵᱤᱫ ᱥᱩᱯᱛᱟ ᱜᱟᱱ ᱚᱱᱟ ᱯᱨᱚᱛᱤ ᱫᱤᱱ ᱜᱮ ᱦᱩᱭᱩᱜᱼᱟ ᱟᱞᱮᱥᱮᱫ ᱫᱚ ᱥᱩᱨ ᱥᱩᱨ ᱱᱚᱝᱠᱟ ᱢᱳᱲ ᱠᱚ ᱢᱮᱱᱟᱜᱼᱟ
ᱦᱩᱸ ᱟᱨ ᱠᱚᱢ ᱞᱟᱹᱭ ᱠᱮᱫᱟ ᱥᱚᱵᱡᱤ ᱤᱫᱤ ᱦᱩᱭᱩᱜ ᱠᱟᱱᱟ ᱥᱟᱭᱠᱮᱞ ᱛᱮᱥᱮ ᱜᱟᱹᱰᱤ ᱯᱮ ᱦᱟᱛᱟᱣ ᱟᱠᱟᱫᱟ ᱚᱱᱠᱟᱱᱟᱜ ᱢᱳᱴᱚᱨ ᱜᱟᱹᱰᱤ ᱠᱚ ᱥᱮ ᱪᱟᱨ ᱪᱟᱠᱟ ᱜᱟᱹᱰᱤ ᱠᱚ
ᱵᱟᱝ ᱵᱟᱝ ᱚᱱᱠᱟ ᱪᱟᱨ ᱪᱟᱠᱟ ᱠᱚᱫᱚ ᱵᱟᱝ ᱚᱱᱠᱟᱱᱟᱜ ᱢᱮᱱᱟᱜ ᱛᱟᱞᱮᱭᱟ ᱱᱚᱣᱟ ᱡᱟᱦᱟᱸ ᱯᱮ ᱪᱟᱠᱟ
ᱦᱩᱸ
ᱦᱳᱭ ᱪᱮᱫ ᱠᱚ ᱢᱮᱛᱟᱜ ᱠᱟᱱᱟ ᱵᱷᱮᱴᱵᱤᱴᱤ
ᱦᱳᱭ ᱦᱳᱭ
ᱦᱳᱭ ᱦᱳᱭ ᱚᱱᱟ ᱦᱳᱭ ᱦᱳᱭ ᱚᱱᱟ ᱛᱮᱜᱮ ᱤᱫᱤᱭᱟᱞᱮ ᱥᱚᱵᱡᱤ ᱫᱚ
ᱚᱱᱠᱟ ᱥᱚᱵᱽᱡᱤ ᱠᱚ ᱫᱟᱢ ᱠᱚᱫᱚ ᱪᱮᱫ ᱞᱮᱠᱟ ᱴᱷᱤᱠ ᱴᱷᱟᱠ ᱜᱮ ᱢᱟᱱᱮ ᱚᱱᱠᱟ ᱞᱟᱵᱷ ᱜᱮ ᱦᱩᱭᱩᱜ ᱛᱟᱯᱮ ᱜᱮᱭᱟ ᱥᱮ
ᱦᱳᱭ ᱦᱳᱭ ᱞᱟᱵᱷ ᱜᱮ ᱦᱩᱭᱩᱜᱼᱟ ᱟᱫᱚ ᱟᱞᱮ ᱫᱚ ᱦᱟᱜ ᱚᱱᱠᱟ ᱥᱟᱸᱜᱮ ᱧᱚᱜ ᱜᱮ ᱟᱹ ᱛᱷᱟᱹᱱ ᱨᱚᱠᱚᱢᱟᱜ ᱥᱚᱵᱽᱡᱤ ᱞᱮ ᱤᱫᱤ ᱫᱚ
ᱦᱮᱸ
ᱦᱳᱭ
ᱜᱚᱝᱠᱮ ᱛᱟᱦᱚᱞᱮ ᱚᱱᱟ ᱥᱚᱵᱡᱤ ᱠᱚ ᱟᱯᱮ ᱠᱚᱛᱮ ᱯᱮ ᱪᱟᱥᱟ ᱥᱮ ᱢᱩᱱᱤᱥ ᱠᱚᱯᱮ ᱞᱟᱜᱟᱣ ᱠᱚᱣᱟ ᱠᱟᱢᱤᱱ ᱠᱚ
ᱟᱞᱮ ᱫᱚ ᱱᱚᱝᱠᱟ ᱢᱩᱱᱤᱥ ᱠᱚᱞᱮ ᱞᱟᱜᱟᱣ ᱠᱚᱣᱟ ᱟᱞᱮ ᱫᱚ ᱟᱞᱮ ᱦᱚᱸᱞᱮ